ᱦᱮᱸ ᱨᱚᱲ ᱟᱸᱡᱚᱢᱚᱜ ᱠᱟᱱᱟ᱾ ᱟᱢ ᱤᱧᱟᱹᱜ ᱮᱢ ᱟᱸᱡᱚᱢ ᱫᱟ?
ᱦᱳᱭ᱾ ᱮᱦᱚᱵ ᱨᱮᱫᱚ ᱢᱚᱸᱡᱽᱷ ᱜᱮ ᱨᱚᱲ ᱟᱸᱡᱚᱢᱚᱼᱜ ᱠᱟᱱᱟ᱾ ᱟᱨ ᱛᱟᱭᱚᱢ ᱫᱟᱨᱟ ᱛᱮᱫᱚ ᱪᱤᱠᱟᱜ ᱠᱟᱱ ᱪᱚ᱾
ᱦᱳᱭ ᱚᱱᱟᱜᱮ ᱟᱫᱚ ᱪᱮᱠᱟᱢ ᱵᱩᱡᱟ᱾ ᱟᱫᱚ ᱯᱷᱳᱱ ᱨᱮᱱᱟᱜ ᱵᱮᱯᱟᱨ ᱠᱟᱱᱟ ᱾ ᱛᱚ ᱟᱫᱚ ᱯᱷᱳᱱ ᱨᱮᱦᱚᱸ ᱚᱠᱟ ᱪᱚ ᱤᱧᱦᱚᱧ ᱧᱮᱞ ᱫᱟ ᱤᱧᱟᱹᱜ ᱴᱟᱣᱟᱨ ᱦᱚᱸ ᱴᱷᱤᱠ ᱜᱮᱭᱟ᱾ ᱟᱢ ᱦᱚᱸᱢ ᱞᱟᱹᱭ ᱮᱫᱟ᱾ ᱟᱢᱟᱜ ᱴᱟᱶ ᱨᱮᱢ ᱦᱚᱸᱢ ᱴᱷᱤᱠ ᱜᱮᱭᱟ᱾ ᱟᱫᱚ ᱮᱱᱛᱮ ᱨᱮᱦᱚᱸ ᱯᱷᱳᱱ ᱵᱷᱤᱛᱤᱨ ᱨᱮᱜᱮ ᱪᱮᱫ ᱪᱮ ᱪᱤᱠᱟᱹ ᱜᱚᱫᱚᱜ ᱠᱟᱱᱟ᱾ ᱵᱟᱝ ᱵᱟᱰᱟᱭ ᱧᱟᱢᱚ-ᱜ ᱠᱟᱱᱟ᱾ ᱦᱮᱸ ᱵᱟᱝ ᱾
ᱫᱚ
ᱟᱫᱚ ᱮᱢᱚᱱᱮ ᱤᱫᱤᱭ ᱠᱷᱟᱱᱫᱚ, ᱦᱟᱱᱛᱮ ᱢᱮ ᱱᱟᱛᱮ ᱢᱮ ᱾ ᱫᱟᱹᱲ ᱦᱚᱸ ᱵᱟᱝ ᱫᱟᱹᱲᱟᱜ ᱠᱟᱱᱟ ᱾
ᱚᱸ ᱦᱮᱛᱚ ᱚᱱᱟ ᱫᱚ ᱠᱟᱛᱷᱟ ᱠᱟᱱ ᱜᱮᱭᱟ ᱾ ᱱᱚᱣᱟ ᱠᱚᱼᱫᱚ ᱦᱩᱭᱩᱜ ᱜᱮᱭᱟ᱾ ᱦᱮᱸ ᱥᱮ ᱵᱟᱝ ᱵᱟᱰᱟᱭᱚᱜᱼᱟ᱾ ᱥᱮ ᱚᱠᱟᱨᱮ ᱪᱮᱫ ᱮᱸ ᱪᱤᱠᱟᱹ ᱜᱚᱫᱚᱜᱼᱟ᱾ ᱦᱮᱸ ᱥᱮ ᱵᱟᱝ ᱾
ᱚᱱᱟ ᱜᱮᱛᱚ ᱟᱫᱚ ᱤᱧᱦᱚᱸ ᱫᱚᱢᱤᱧ ᱦᱟᱱᱛᱮ ᱱᱟᱛᱮᱜ ᱠᱟᱱᱟᱧ ᱧᱮᱞᱫᱟ ᱾ ᱛᱟᱶᱨᱮᱦᱚᱸ ᱵᱟᱢ ᱟᱡᱟᱢ ᱫᱟ᱾
ᱡᱟᱱᱟᱞᱟ ᱥᱩᱨ ᱨᱮ ᱛᱟᱦᱮᱸᱱ ᱢᱮ, ᱵᱷᱟᱜᱮᱜᱼᱟ ᱾ ᱡᱟᱱᱞᱟ ᱥᱩᱨ ᱴᱷᱮᱱ ᱚᱱᱟ ᱯᱷᱳᱱ ᱫᱚᱦᱚᱸ ᱠᱟᱜ ᱢᱮ ᱾ ᱟᱨ ᱛᱩᱨᱤ ᱛᱤᱱᱟᱹᱜ ᱢᱮ, ᱟᱨ ᱨᱚᱲ ᱢᱮ ᱵᱷᱟᱜᱮᱼᱭᱟ᱾ ᱵᱟᱝᱠᱷᱟᱱ ᱟᱹᱰᱤ
ᱚᱱᱠᱟ ᱚᱱᱠᱟ ᱜᱮᱧ ᱫᱚᱦᱚᱸᱣᱟᱠᱟᱫᱟ ᱾
ᱚᱸ ᱦᱮᱛᱚ
ᱮ ᱨᱮᱦᱚᱸ ᱛᱟᱠᱮᱨᱚᱜ ᱠᱟᱱᱟ ᱾
ᱦᱮᱸ ᱛᱟᱠᱮᱨᱚᱜᱼᱟ ᱾ ᱯᱟᱠᱟ, ᱯᱟᱠᱟ ᱚᱲᱟᱜ ᱨᱮᱛᱚ ᱯᱟᱠᱟ ᱚᱲᱟᱜ ᱨᱮᱫᱚ ᱛᱟᱠᱮᱨᱚᱜ ᱜᱮᱭᱟ᱾ ᱦᱮᱸ ᱵᱟᱝ ᱾
ᱦᱳᱭ ᱚᱱᱟᱜᱮ, ᱟᱫᱚ ᱟᱨ ᱱᱚᱣᱟ ᱨᱮᱫᱚ ᱱᱚᱣᱟᱴᱟ-ᱜ ᱚᱲᱟᱜ ᱨᱮᱫᱚᱥᱮ ᱾ ᱪᱮᱫ ᱜᱮ ᱵᱟᱹᱱᱩᱜᱼᱟ ᱫᱚᱢᱮ ᱯᱷᱟᱸᱠᱟ ᱜᱮᱭᱟ ᱚᱱᱟ ᱦᱚᱸ ᱛᱮ ᱛᱮᱜᱮ ᱦᱚᱭᱛᱚ ᱟᱨ ᱦᱚ ᱵᱮᱥᱤ ᱠᱚᱛᱮ ᱛᱟᱠᱤᱨᱚᱜ ᱠᱟᱱᱟ ᱾ ᱠᱩᱥᱤ ᱜᱟᱭ ᱛᱮ
ᱦᱮ ᱛᱚ ᱮᱸ ᱛᱟᱦᱚᱞᱮ ᱱᱤᱭᱟ ᱜᱷᱟᱨᱤᱡ ᱫᱚ ᱵᱮᱥ ᱵᱟᱲᱟᱭ ᱜᱮ ᱛᱚ?
ᱦᱮᱸ ᱱᱤᱭᱟᱹ ᱜᱷᱟᱹᱲᱤᱡ ᱫᱚ ᱵᱮᱥ ᱜᱮ ᱚᱲᱟᱜ ᱦᱚᱲ ᱦᱚᱸᱠᱚ ᱱᱟᱯᱟᱭ ᱜᱮᱭᱟ ᱾ ᱟᱫᱚ ᱟᱯᱮ ᱠᱚᱜᱮ?
ᱟᱞᱮ ᱠᱚ ᱱᱟᱯᱟᱭ ᱵᱟᱲᱟᱜᱮ ᱪᱟᱸᱫᱚ ᱵᱚᱝᱜᱟ ᱫᱟᱭᱟ ᱫᱩᱞᱟᱹᱲ ᱛᱮᱜᱮ ᱥᱟᱱᱟᱢ ᱠᱚᱜᱮ ᱱᱟᱯᱟᱭ ᱵᱟᱲᱟ ᱦᱮᱸ ᱥᱮ ᱱᱤᱭᱟ ᱜᱷᱟᱨᱤᱡ ᱫᱚ ᱾
ᱦᱳᱭ ᱟᱫᱚ ᱛᱤᱥ ᱯᱮ ᱦᱤᱡᱩᱜᱼᱟ ᱛᱟᱦᱚᱞᱮ ᱱᱚᱰᱮ ᱟᱞᱮ ᱴᱷᱮᱡ ᱫᱚ ᱾
ᱪᱟᱞᱟᱜ ᱟᱞᱮ ᱱᱚᱜᱼᱚᱭ᱾ ᱦᱟᱯᱮ ᱦᱟᱸᱜ ᱟᱯᱮᱭᱟᱜ ᱡᱟᱦᱟᱱᱟᱜ ᱯᱨᱳᱜᱨᱟᱢ ᱠᱚ ᱥᱮ ᱚᱱᱠᱟ ᱟᱯᱮᱭᱟᱜ ᱯᱩᱡᱟᱹ ᱯᱟᱥᱟ ᱦᱩᱭᱪᱚ ᱩᱱ ᱚᱠᱛᱚ ᱨᱮᱞᱮ ᱪᱟᱞᱟᱜᱼᱟ ᱦᱮᱸᱥᱮ ᱾ ᱱᱤᱛᱚᱜ ᱫᱚ ᱵᱟᱝ ᱞᱮ ᱾
ᱦᱳᱭ ᱟᱫᱚ ᱯᱩᱡᱟᱹ ᱯᱟᱥᱟ ᱾ ᱟᱹᱰᱤ ᱜᱮ ᱥᱟᱺᱜᱤᱧ ᱜᱮᱭᱟ ᱪᱮᱫᱟᱜ ᱥᱮ ᱦᱳᱭ ᱮᱠᱟᱞᱛᱮ ᱟᱞᱮ ᱫᱟᱥᱟᱭ ᱾ ᱫᱟᱸᱥᱟᱭ ᱢᱮᱱᱟᱜ ᱛᱟᱵᱚᱱᱟ ᱟᱨ ᱱᱚᱛᱮ ᱥᱚᱨᱦᱟᱭ ᱢᱮᱱᱟᱜᱼᱟ ᱾ ᱦᱚᱭ ᱥᱟᱺᱜᱤᱧ ᱧᱚᱜ ᱨᱮᱜᱮ ᱾ ᱟᱫᱚ ᱛᱟᱦᱚᱞᱮ ᱛᱤᱦᱤᱧ ᱜᱟᱯᱟ ᱫᱚ ᱵᱟᱯᱮ ᱦᱮᱡᱩᱜᱼᱟ ᱾
ᱦᱮᱸ ᱟᱫᱚ ᱠᱟᱹᱢᱤ ᱪᱟᱯ ᱨᱮ ᱢᱮᱱᱟᱜ ᱞᱮᱭᱟ ᱟᱫᱚ ᱡᱩᱫᱤ ᱦᱚᱞᱮ ᱪᱟᱞᱟᱣ ᱠᱚᱜ ᱜᱮᱭᱟ ᱟᱫᱚ ᱠᱟᱹᱢᱤ ᱪᱟᱯ ᱠᱷᱟᱹᱛᱤᱨ ᱜᱮ ᱵᱟᱝᱞᱮ ᱪᱟᱞᱟᱣ ᱫᱟᱲᱮᱭᱟᱜ ᱠᱟᱱᱟ ᱦᱮᱸ ᱥᱮ ᱾
ᱦᱳᱭ ᱚᱱᱟᱜᱮ ᱟᱫᱚᱢ ᱪᱤᱠᱟᱭᱟ ᱾ ᱠᱟᱹᱢᱤ ᱛᱟᱦᱮᱱ ᱠᱷᱟᱡ ᱫᱚᱛᱚ ᱟᱨ ᱵᱟᱢ ᱵᱟᱹᱜᱤ ᱫᱟᱲᱮᱭᱟᱜᱼᱟ ᱟᱨ ᱱᱚᱣᱟ ᱠᱚᱫᱚ ᱦᱚᱲ ᱵᱷᱨᱥᱟ ᱠᱟᱹᱢᱤ ᱛᱚ ᱟᱨ ᱛᱮᱭᱟᱜ ᱚᱱᱟ ᱫᱚ ᱵᱟᱢ ᱵᱟᱹᱜᱤ ᱫᱟᱲᱮᱭᱟᱜᱼᱟ, ᱱᱤᱡᱮᱨᱟᱜ ᱠᱟᱹᱢᱤ ᱫᱚ ᱦᱟᱱᱮ᱾ ᱵᱷᱟᱹᱜᱤᱦᱚᱴᱚ ᱟᱵᱚ ᱵᱟᱫᱽ ᱵᱟᱹᱭᱦᱟᱹᱲ ᱨᱮᱱᱟᱜ ᱠᱟᱹᱢᱤ ᱫᱚ ᱵᱷᱟᱹᱜᱤ ᱦᱚ ᱫᱟᱲᱮᱭᱟᱜᱼᱟ ᱾ ᱟᱨ ᱱᱚᱣᱟ ᱫᱚ ᱦᱚᱲᱮ ᱟᱲᱟᱜ ᱢᱮ ᱵᱟᱭ ᱟᱲᱟᱜ ᱢᱮ ᱵᱟᱝ ᱾
ᱦᱳᱭ ᱦᱳ ᱚᱱᱟᱢᱟ ᱠᱟᱛᱷᱟ ᱠᱟᱱ ᱜᱮ ᱟᱫᱚ
ᱞᱟᱹᱭ ᱵᱮᱱ
ᱦᱚᱭ ᱞᱟᱹᱭᱫᱤᱧ ᱠᱟᱛᱷᱟ ᱠᱟᱱ ᱜᱮᱭᱟ ᱟᱫᱚ ᱮᱱᱛᱮᱫ ᱦᱚᱲ ᱵᱟᱝ ᱟᱲᱟᱜ ᱢᱟ ᱟᱫᱚ ᱪᱤᱠᱟᱛᱮᱢ ᱪᱟᱼᱟ ᱾ ᱪᱟᱶ ᱠᱟᱛᱮ ᱨᱮᱦᱚ ᱥᱮ ᱟᱨ ᱚᱸᱰᱮ ᱦᱮᱡ ᱠᱟᱛᱮ ᱠᱟᱹᱢᱤ ᱞᱟᱜᱟᱼᱟ ᱦᱮ ᱵᱟᱝ ᱾
ᱦᱳᱭ ᱟᱨ ᱚᱱᱟ ᱵᱚᱨᱥᱟ ᱜᱮ ᱛᱚ ᱚᱱᱟ ᱵᱚᱨᱥᱟ ᱜᱮ ᱢᱮᱱᱟᱜ ᱵᱚᱱᱟ ᱵᱟᱝ᱾
ᱦᱳᱭ ᱟᱫᱚ ᱚᱱᱟ ᱤᱭᱟᱹ ᱛᱮᱜᱮ ᱛᱚ ᱟᱫ᱾ ᱡᱳᱨ ᱠᱟᱛᱮᱜ ᱦᱚᱸ ᱵᱟᱹᱧ ᱪᱟᱞᱟᱣ ᱫᱟᱲᱮᱭᱟᱜ ᱠᱟᱱᱟ ᱦᱮᱸ ᱵᱟᱝ᱾ ᱥᱚᱱᱤᱵᱟᱨ ᱵᱟᱨ ᱨᱚᱵᱤᱟᱨ ᱪᱷᱩᱴᱤ ᱧᱟᱢᱚᱜᱼᱟ ᱛᱚᱠᱷᱚᱱ ᱜᱮ ᱪᱟᱞᱟᱣ ᱦᱩᱭᱩᱜᱼᱟ ᱦᱮᱸ ᱥᱮ᱾
ᱦᱮᱸ ᱟᱫᱚ ᱦᱳᱭ ᱚᱱᱟ ᱤᱱᱟᱹ ᱠᱤᱱ ᱵᱟᱨᱭᱟ ᱨᱮ ᱧᱟᱢᱚᱜᱼᱟ ᱟᱫᱚ᱾ ᱛᱟᱦᱚᱞᱮ ᱛᱚᱠᱷᱚᱱ ᱜᱮ ᱵᱟᱝ ᱟᱫᱚ ᱩᱱ ᱥᱚᱢᱚᱭ᱾ ᱱᱩᱱᱟᱹᱜ ᱥᱟᱺᱜᱤᱧ ᱠᱷᱚᱡ ᱫᱚ ᱪᱤᱠᱟᱹ ᱛᱮᱯᱮ ᱦᱤᱡᱩᱜᱼᱟ᱾ ᱩᱱᱟᱹᱜ ᱥᱟᱸᱹᱜᱤᱧ ᱠᱷᱚᱡ ᱫᱚ ᱪᱤᱠᱟᱹ ᱛᱮᱯᱮ ᱦᱮᱡ ᱥᱮᱱᱚᱜᱼᱟ ᱵᱟᱝ᱾
ᱦᱮᱸ ᱟᱫᱚ ᱥᱮᱱᱛᱚ ᱟᱹᱰᱤᱜᱟᱱ ᱟᱡᱷᱟᱴ ᱜᱮᱭᱟ ᱮᱱᱛᱮ ᱨᱮᱦᱚᱸ ᱾ ᱪᱮᱥᱴᱟᱭᱟᱞᱮ ᱫᱮᱠᱷᱤ ᱪᱮᱫ ᱪᱤᱠᱟᱹ ᱜᱟᱱᱚᱜᱼᱟ ᱦᱮᱸᱥᱮ᱾
ᱦᱳᱭ ᱚᱱᱟᱢᱟ ᱦᱮᱸ ᱠᱟᱛᱷᱟ ᱠᱟᱱ᱾ ᱦᱳᱭᱛᱚ ᱱᱤᱛᱚᱜ ᱫᱚ ᱟᱫᱚ ᱦᱚᱸᱜᱼᱚᱭ ᱱᱟᱜ ᱴᱟᱭᱤᱢ ᱦᱳᱭ ᱤᱫᱤᱜ ᱮᱱ ᱛᱟᱢᱟ
ᱦᱳᱭ ᱦᱳᱭ ᱫᱚ ᱦᱳᱭ ᱱᱟᱛᱚ ᱟᱫ ᱥᱳᱫ ᱠᱟᱛᱮᱜ ᱤᱧ ᱦᱚᱸ ᱪᱟᱞᱟᱣ ᱦᱩᱭᱩᱜ ᱛᱤᱧᱟ ᱦᱮᱸᱥᱮ ᱛᱟᱦᱚᱞᱮ ᱦᱚᱯᱚᱱ ᱢᱟᱹᱭ ᱪᱮᱫ ᱮᱢ ᱪᱤᱠᱟᱹᱭᱫᱟ ᱱᱤᱭᱟᱹ ᱜᱷᱟᱹᱲᱤ ᱫᱚᱼᱼ
ᱪᱮᱫ ᱦᱚᱸ ᱵᱟᱹᱧ ᱪᱮᱠᱟᱭ ᱮᱫᱟ ᱦᱚᱸᱜᱼᱚᱭ ᱤᱧ ᱫᱩᱲᱩᱵ ᱟᱠᱟᱱᱟ ᱫᱟᱜ ᱮᱫᱟᱭ ᱨᱮᱭᱟᱲ ᱦᱚᱸ ᱨᱮᱭᱟᱲ ᱚᱠᱚᱭ ᱛᱟᱠᱤᱱᱼᱼ
ᱵᱟᱵᱟ ᱛᱟᱠᱤᱱ ᱚᱠᱟᱭ ᱱᱟᱠᱤᱱᱼᱼ
ᱵᱟᱵᱟ ᱛᱟᱹᱠᱤᱱ ᱫᱚ ᱢᱮᱱᱟᱜ ᱠᱤᱱᱟᱹ ᱟ ᱢᱟ ᱟᱭᱳ ᱫᱚ ᱠᱟᱹᱴᱤᱡᱼᱼ ᱤᱭᱟᱹ ᱰᱟᱠᱛᱟᱨ ᱚᱲᱟᱜ ᱥᱮᱫ ᱮ ᱪᱟᱞᱟᱣ ᱠᱟᱱᱟᱭ ᱟᱨ ᱵᱟᱵᱟ ᱫᱚ ᱱᱟᱦᱮᱞ ᱮ ᱤᱫᱤ ᱠᱟᱫᱟᱭ ᱞᱟᱹᱭ ᱫᱟᱭ ᱡᱟᱦᱟᱸ ᱠᱚ ᱫᱟᱜ ᱵᱟᱝ ᱞᱟᱜᱟᱣ ᱠᱟᱱᱟ ᱚᱱᱟ ᱠᱚ ᱯᱟᱲᱟᱜ ᱮᱫᱟᱭ
ᱟᱪᱪᱷᱟ ᱟᱪᱪᱷᱟ ᱟᱪᱪᱷᱟ ᱫᱚᱨᱠᱟᱨ ᱜᱮ ᱟᱫᱚ ᱦᱚᱸᱜᱼᱚᱭ ᱡᱮᱢᱚᱱ ᱱᱟᱜ
ᱦᱳᱭ ᱦᱳᱭ ᱡᱚᱫᱤ ᱥᱤ ᱠᱟᱜ ᱠᱷᱟᱡ ᱫᱚ ᱫᱟᱜ ᱞᱟᱜᱟᱜᱼᱟ ᱚᱱᱟ ᱦᱚᱛᱮᱜ ᱛᱮ ᱥᱤ ᱠᱟᱜ ᱠᱷᱟᱱᱮᱼᱼ
ᱦᱳᱭ ᱦᱳᱭ ᱦᱳᱭ ᱫᱚᱨᱠᱟᱨ ᱪᱮᱫ ᱞᱮᱠᱟᱜ ᱠᱟᱱᱟ᱾ ᱦᱳᱲᱳ ᱚᱱᱟ ᱠᱚ ᱵᱟᱢ ᱨᱚᱦᱚᱭ ᱞᱮᱠᱷᱟᱱ ᱟᱫᱚ ᱪᱮᱫ ᱮᱢ ᱡᱚᱢᱟ ᱦᱮᱸ ᱵᱟᱝᱼᱼ
ᱦᱳᱭ ᱟᱵᱚ ᱫᱚ ᱟᱨ ᱚᱱᱟ ᱵᱷᱚᱨᱥᱟ ᱜᱮ ᱛᱚ ᱡᱟᱦᱟᱸ ᱛᱤᱱᱟᱹᱜ ᱮᱢ ᱠᱟᱹᱢᱤ ᱨᱮ ᱦᱚᱸ ᱚᱱᱟ ᱵᱷᱚᱨᱥᱟ ᱜᱮ ᱦᱮᱸ ᱦᱩᱲᱩ ᱢᱮᱱᱟᱜᱼᱟ ᱟᱨ ᱤᱧᱫᱩᱧ ᱞᱟᱹᱭᱟ ᱢᱮᱱᱤᱧᱼᱼ ᱠᱤᱨᱤᱧ ᱦᱩᱲᱩ ᱠᱷᱚᱡ ᱫᱚ ᱦᱚᱭᱛᱚ ᱚᱲᱟᱜ ᱦᱩᱲᱩ ᱫᱚ ᱟᱨᱚ ᱵᱷᱟᱹᱜᱤᱭᱟ
ᱦᱮᱸ ᱚᱱᱟ ᱢᱟ ᱠᱟᱛᱷᱟ ᱠᱟᱱ ᱜᱮ ᱢᱟᱱᱮ ᱚᱲᱟᱜ ᱪᱟᱣᱞᱮ ᱡᱟᱦᱟᱸ ᱠᱚᱵᱚᱱ ᱡᱚᱢᱟ ᱥᱮᱼᱼ ᱚᱱᱟ ᱠᱚᱫᱚ ᱠᱤᱱᱛᱩ ᱟᱹᱰᱤ ᱵᱷᱟᱜᱤ ᱟᱨ ᱵᱷᱟᱜᱤ ᱵᱩᱡᱷᱟᱹᱜᱼᱟ ᱟᱵᱚ ᱵᱚᱱ ᱛᱤᱠᱤᱭᱟ ᱥᱮ, ᱟᱨ ᱡᱟᱦᱟᱸ ᱚᱱᱟ ᱤᱭᱟᱹ ᱠᱚ ᱨᱮᱼᱼ ᱠᱚ ᱧᱟᱢᱚᱜᱼᱟ ᱵᱟᱡᱟᱨ ᱠᱚᱨᱮ ᱥᱮ ᱠᱩᱭᱤᱱᱴᱮᱞ ᱠᱚᱨᱮ ᱚᱱᱟ ᱠᱚᱫᱚ ᱠᱤᱱᱛᱩᱼᱼ ᱢᱮᱥᱤᱱ ᱫᱟᱨᱟᱭ ᱛᱮ ᱠᱚ ᱛᱤᱠᱤᱭᱟ ᱟᱨ ᱯᱟᱣᱰᱟᱨ ᱫᱚᱢᱮ ᱛᱟᱦᱮᱸᱱᱟ ᱥᱮ ᱢᱟᱱᱮ ᱟᱫᱚ ᱚᱱᱟᱼᱼ ᱠᱚᱫᱚ ᱡᱚᱢ ᱞᱮᱠᱷᱟᱱ ᱦᱚᱲᱢᱚ ᱨᱮ ᱠᱷᱚᱛᱤ ᱦᱚᱸ ᱦᱩᱭᱩᱜᱼᱟ ᱢᱮᱱᱛᱮ ᱚᱱᱠᱟ ᱵᱟᱰᱟᱭᱚᱜᱼᱟ ᱦᱮᱸᱥᱮ
ᱦᱳᱭ ᱟᱨ ᱤᱧ ᱫᱚ ᱦᱚᱸᱜᱼᱚᱭ ᱡᱮ ᱦᱚᱸᱜᱼᱚᱭ ᱡᱮ ᱠᱟᱹᱴᱤᱡ ᱠᱷᱚᱡ ᱚᱲᱟᱜ ᱪᱟᱣᱞᱮ ᱡᱚᱢ ᱦᱮᱣᱟ ᱥᱮᱼᱼ ᱟᱫᱚ ᱵᱟᱦᱨᱮ ᱪᱟᱣᱞᱮ ᱫᱚᱼᱼ ᱦᱳᱭᱛᱳ ᱠᱤᱪᱷᱩ ᱫᱤᱱ ᱡᱚᱢ ᱞᱮᱠᱷᱟᱡ ᱫᱚ ᱴᱷᱤᱠ ᱵᱩᱡᱷᱟᱹᱜᱼᱟ ᱠᱤᱱᱛᱩ ᱚᱲᱟᱜ ᱪᱟᱣᱞᱮ ᱞᱮᱠᱟ ᱫᱚ ᱡᱟᱹᱱᱤᱡ ᱥᱩᱠ ᱫᱚ ᱵᱟᱝ ᱵᱩᱡᱷᱟᱹᱜᱼᱟ
ᱚ ᱦᱮᱸ ᱛᱚ ᱚᱱᱟᱢᱟ ᱠᱟᱛᱷᱟ ᱠᱟᱱ ᱜᱮ ᱟᱫᱤ ᱟᱫᱚᱢ ᱦᱚᱲ ᱜᱮ ᱩᱱᱠᱩ ᱮᱸ ᱚᱲᱟᱜᱼᱼ ᱪᱟᱣᱞᱮ ᱵᱟᱝ ᱠᱚ ᱠᱩᱥᱤᱭᱟ ᱦᱟᱱᱮ ᱠᱤᱨᱤᱧ ᱪᱟᱣᱞᱮ ᱠᱚ ᱠᱩᱥᱤᱭᱟ ᱟᱹᱰᱤ ᱦᱚᱲ ᱜᱮᱼᱼ ᱟᱨ ᱟᱹᱰᱤ ᱦᱚᱲ ᱜᱮ ᱧᱮᱞ ᱢᱮ ᱚᱲᱟᱜ ᱪᱟᱣᱞᱮ ᱵᱟᱠᱚ ᱠᱩᱥᱤᱭᱟᱜᱼᱟ ᱠᱤᱱᱛᱩ ᱠᱤᱨᱤᱧ ᱠᱩᱥᱤᱜᱼᱟ ᱠᱚ ᱱᱚᱝᱠᱟ ᱢᱮᱱᱟᱜ ᱠᱚᱜᱮᱭᱟ ᱟᱹᱰᱤ ᱜᱟᱱ ᱜᱮ ᱦᱮᱸᱥᱮ
ᱦᱳᱭ ᱟᱫᱚ ᱚᱠᱚᱭᱼᱼ ᱦᱳᱭ ᱦᱳᱭ ᱟᱫᱚ ᱚᱠᱚᱭ ᱚᱠᱟ ᱞᱮᱠᱟ ᱟᱫᱚᱢ ᱦᱚᱲ ᱫᱚᱧ ᱟᱸᱡᱚᱢ ᱟᱠᱟᱫ ᱠᱚᱣᱟ ᱡᱩᱫᱤ ᱤᱭᱟᱹ ᱠᱤᱪᱷᱩ ᱦᱚᱲ ᱤᱧ ᱱᱚᱰᱮ ᱜᱤᱧ ᱟᱸᱡᱚᱢ ᱟᱠᱟᱫ ᱠᱚᱣᱟ ᱟᱞᱮ ᱱᱚᱰᱮ ᱜᱤ ᱡᱮ ᱚᱲᱟᱜ ᱪᱟᱣᱞᱮ ᱫᱚ ᱛᱤᱠᱤ ᱟᱫᱚ ᱪᱮᱫᱠᱟ ᱪᱚ ᱥᱚᱣᱟ ᱚᱲᱟᱜ ᱪᱟᱣᱞᱮ ᱫᱚᱼᱼᱼ ᱟᱨ ᱤᱭᱟᱹ ᱫᱚ ᱵᱟᱝ ᱥᱚᱣᱟ ᱠᱤᱨᱤᱧ ᱪᱟᱣᱞᱮ ᱫᱚ ᱟᱹᱰᱤ ᱢᱚᱸᱡᱽ ᱥᱟᱯᱟᱜ ᱜᱮ ᱵᱟᱝ ᱥᱚᱣᱟ ᱚᱱᱟ ᱵᱤᱱ ᱡᱚᱢ ᱫᱟᱲᱮᱭᱟᱜᱼᱟ ᱾ ᱟᱫᱚ ᱤᱧᱫᱚᱧ ᱞᱟᱹᱭᱟ ᱡᱩᱫᱤ ᱢᱚᱡᱛᱮᱢ ᱞᱚᱞᱚ ᱜᱚᱥᱚᱭᱟ ᱢᱚᱡᱛᱮᱢ ᱛᱤᱠᱤᱭᱟ ᱾ ᱟᱢ ᱡᱚᱛᱚᱱ ᱠᱷᱟᱡ ᱡᱩᱫᱤ ᱚᱱᱟᱢ ᱵᱟᱜᱟᱣᱟ ᱛᱟᱦᱞᱮ ᱠᱷᱟᱱ ᱫᱚᱧ ᱢᱚᱱᱮᱭᱟ ᱢᱚᱡ ᱜᱤ ᱥᱤᱵᱤᱞᱟ ᱾
ᱦᱮᱸ ᱚᱱᱟᱢᱟ ᱠᱟᱛᱷᱟ ᱠᱟᱱ ᱜᱮ ᱾ ᱟᱫᱚ ᱠᱟᱛᱷᱟ ᱫᱚ ᱦᱩᱭᱩᱜ ᱠᱟᱱᱟ ᱚᱲᱟᱜ ᱪᱟᱣᱞᱮ ᱫᱚ ᱢᱟᱱᱮ ᱡᱚᱢ ᱨᱮᱦᱚᱸ ᱢᱚᱸᱡᱽᱤᱧ ᱵᱩᱡᱷᱟᱹᱣᱟ ᱤᱧ ᱫᱚ ᱟᱨ ᱠᱤᱨᱤᱧ ᱪᱟᱣᱞᱮ ᱫᱚ ᱰᱟᱥ ᱠᱚ ᱛᱟᱦᱮᱱᱟ ᱛᱚ, ᱟᱫᱚ ᱚᱠᱟᱨᱮ ᱪᱮᱫ ᱛᱟᱦᱮᱱᱟ ᱵᱟᱢ ᱞᱟᱹᱭᱟ ᱦᱮᱸ ᱵᱟᱝ ᱾ ᱤᱭᱟᱹᱛᱮ ᱚᱱᱟ ᱠᱚᱫᱚ ᱩᱱᱟᱹᱜ ᱵᱟᱹᱧ ᱠᱩᱥᱤᱭ ᱫᱚ ᱦᱳᱭ ᱾
ᱤᱧ ᱦᱚᱸ ᱚᱲᱟᱜ ᱫᱚ ᱤᱧ ᱦᱚᱸᱧ ᱢᱮᱱᱟ ᱢᱮᱱᱟᱹᱧ ᱚᱲᱟᱜ ᱫᱮ ᱟᱞᱮ ᱫᱚ ᱪᱟᱣᱞᱮ ᱫᱚ ᱪᱮᱫ ᱵᱟᱹᱱᱩᱜᱼᱟ ᱾ ᱚᱲᱟᱜ ᱪᱟᱣᱞᱮ ᱡᱟᱦᱟᱸ ᱞᱮᱠᱟ ᱜᱮ ᱪᱟᱣᱞᱮ ᱠᱟᱜ ᱢᱮ ᱛᱤᱱᱟᱹᱜ ᱢᱚᱡᱽ ᱟᱫᱚ ᱟᱞᱮᱫᱚ ᱟᱫᱚ ᱦᱚᱜᱼᱚᱭ ᱞᱟᱭᱟᱢ ᱠᱟᱱᱟ ᱟᱞᱮ ᱫᱚ ᱚᱱᱮ ᱚᱱᱟ ᱵᱟᱞᱩ ᱫᱚ ᱟᱥᱣᱟ ᱫᱚ ᱜᱚᱡ ᱢᱚᱨᱟ ᱜᱤ ᱦᱩᱭᱩᱜᱼᱟ ᱥᱮ ᱟᱫᱚ ᱚᱱᱟ ᱫᱚ ᱠᱟᱹᱴᱤᱡ ᱦᱟᱲᱦᱟᱜ ᱧᱚᱜᱼᱟ ᱾ ᱵᱟᱹᱫᱽ ᱪᱟᱣᱞᱮ ᱾ ᱡᱩᱫᱤ ᱫᱟᱜ ᱠᱚᱛᱮᱭ ᱫᱟᱞᱟ ᱛᱟᱦᱚᱞᱮ ᱚᱱᱟ ᱫᱚ ᱠᱟᱹᱴᱤᱡ ᱦᱟᱲᱦᱟᱫ ᱧᱚᱜᱚᱜᱼᱟ ᱾ ᱟᱫᱚ ᱟᱞᱮᱫ ᱫᱚ ᱵᱟᱹᱫᱽ ᱪᱟᱣᱞᱮ ᱫᱚ ᱦᱟᱸᱜ ᱵᱟᱝᱞᱮ ᱡᱚᱢ ᱜᱮᱭᱟ ᱵᱚᱨᱦᱟᱱ ᱪᱟᱣᱞᱮ ᱛᱮᱜᱮ ᱦᱩᱭᱩᱜᱼᱟ ᱾ ᱟᱫᱚ ᱵᱟᱹᱫᱽ ᱪᱟᱣᱞᱮ ᱫᱚ ᱵᱮᱥᱤ ᱫᱚ ᱵᱟᱝᱞᱮ ᱡᱚᱢᱟ ᱾ ᱡᱩᱫᱤᱳᱞᱮ ᱡᱚᱢᱟ ᱛᱟᱦᱞᱮ ᱢᱤᱫ ᱠᱟᱛᱷᱟᱧ ᱞᱟᱹᱭ ᱮᱫᱟ ᱡᱮ ᱳᱭ ᱢᱤᱫ ᱵᱟᱨ ᱵᱚᱥᱛᱟ ᱜᱟᱱ ᱛᱤᱠᱤ ᱦᱩᱭᱩᱜᱼᱟ ᱾ ᱟᱫᱚ ᱯᱟᱹᱭᱞᱟᱹ ᱛᱮᱞᱮ ᱡᱚᱢ ᱪᱟᱵᱟ ᱠᱟᱜᱼᱟ ᱚᱱᱟ ᱜᱮ ᱾ ᱵᱚᱨᱦᱟᱱ ᱪᱟᱣᱞᱮ ᱜᱮᱞᱮ ᱫᱚᱦᱚᱭᱟ ᱾
ᱟᱪᱪᱷᱟ ᱢᱮ ᱞᱟᱹᱭ ᱠᱮᱜᱼᱟ ᱡᱮ ᱤᱭᱟᱹ ᱟᱸ ᱪᱮᱫ ᱮᱢ ᱞᱟᱹᱭ ᱠᱮᱜᱼᱟ ᱚᱱᱟᱻ ᱛᱤᱠᱤ ᱟᱯᱮ ᱫᱚ ᱦᱩᱲᱩ ᱯᱮ ᱛᱤᱠᱤᱭᱟ ᱛᱚ ᱟᱫᱚ ᱦᱩᱲᱩ ᱯᱮ ᱛᱤᱠᱤ ᱞᱮᱠᱷᱟᱱ ᱟᱫᱚ ᱟᱯᱮ ᱫᱚ ᱢᱤᱫ ᱥᱤᱫᱽᱫᱚᱭᱟᱯᱮ ᱥᱮ ᱵᱟᱨ ᱥᱤᱫᱽᱫᱚ?
ᱢᱤᱫ ᱥᱤᱫᱽᱫᱚ ᱢᱟᱱᱮ ᱢᱤᱫ ᱥᱤᱫᱽᱫᱚ ᱫᱚ ᱢᱤᱫ ᱥᱤᱫᱽᱫᱚ ᱫᱚ ᱵᱟᱝ ᱵᱟᱨ ᱥᱤᱫᱽᱫᱚ ᱜᱮ ᱾ ᱪᱮᱫᱟᱜ ᱥᱮ ᱯᱟᱹᱭᱞᱟ. ᱨᱮ ᱯᱟᱹᱭᱨᱮᱞᱮ ᱛᱤᱠᱤ ᱜᱤ ᱯᱟᱹᱭᱞᱟᱹ ᱞᱮ ᱵᱷᱟᱵᱽ ᱠᱮᱫᱟ ᱾ ᱵᱷᱟᱵᱽ ᱠᱟᱛᱮᱜ ᱫᱟᱜ ᱨᱮᱞᱮ ᱪᱟᱰᱳ ᱠᱮᱫᱟ ᱫᱟᱜ ᱨᱮ ᱪᱟᱰᱳ ᱠᱟᱛᱮᱫ ᱚᱱᱟ ᱞᱚᱦᱚᱫ ᱮᱱᱟ ᱾ ᱛᱟᱨᱯᱚᱨᱮ ᱟᱵᱟᱨ ᱟᱨᱚᱞᱮ ᱛᱤᱠᱤᱭᱟ ᱛᱟᱨᱯᱚᱨᱮ ᱟᱫᱚᱞᱮ ᱞᱚᱞᱚ ᱜᱚᱥᱚᱭᱟ ᱾
ᱚᱻ
ᱟᱫᱚ ᱵᱟᱨ ᱥᱤᱫᱽᱫᱚ ᱜᱮ ᱪᱤᱞᱤᱜ, ᱚᱱᱟ ᱫᱚ ᱵᱟᱨ ᱥᱤᱫᱽᱫᱚ ᱜᱮ ᱠᱚ ᱢᱮᱛᱟᱜᱼᱟ ᱵᱟᱝ?
ᱦᱮᱸ ᱦᱮᱸ ᱚᱱᱟ ᱫᱚ ᱵᱟᱨ ᱥᱤᱫᱽᱫᱚ ᱜᱮ ᱾ ᱛᱟᱦᱚᱞᱮ ᱟᱫᱚ ᱚᱱᱟ ᱠᱚ ᱟᱫᱚ ᱚᱠᱮ ᱨᱮᱯᱮ ᱛᱟᱥᱮᱭᱟ ᱚᱱᱟ ᱠᱚ ᱫᱚ?
ᱠᱷᱟᱹᱨᱟᱭ ᱨᱮᱞᱮ ᱛᱟᱥᱮᱭᱟ ᱾
ᱚᱻ ᱟᱪᱪᱷᱟ ᱦᱚᱜᱼᱚᱭ ᱡᱮ ᱧᱮᱞᱚᱜ ᱠᱟᱱᱟ ᱟᱻ ᱤᱱᱟᱹ ᱵᱟᱹᱫᱽ ᱵᱟᱹᱫᱽ ᱨᱮ ᱟᱨᱠᱤ ᱵᱟᱹᱫᱽ ᱨᱮ ᱫᱚ ᱵᱟᱝ ᱪᱮᱫ ᱠᱚ ᱢᱮᱛᱟᱜᱼᱟ ᱚᱱᱟ ᱡᱟᱦᱟᱸ ᱞᱟᱹᱭ ᱦᱩᱭ ᱮᱱᱟ ᱦᱮᱸᱥᱮ ᱚᱱᱟ ᱫᱚ ᱪᱮᱫ ᱞᱮᱠᱟ ᱱᱟᱦᱟᱜ ᱫᱤᱱ ᱫᱚ ᱛᱤᱠᱤ ᱡᱮᱢᱚᱱ ᱚᱱᱟ ᱠᱚᱮ ᱛᱤᱠᱤ ᱠᱮᱜᱼᱟ ᱛᱤᱠᱤ ᱠᱟᱛᱮᱜ ᱢᱟᱱᱮ ᱪᱮᱫ ᱨᱮᱯᱮ ᱩᱵᱟ ᱥᱮ ᱪᱮᱫ ᱨᱮᱯᱮ ᱫᱚᱦᱚ ᱠᱟᱜᱼᱟ ᱛᱤᱠᱤ ᱠᱟᱛᱮᱜ?
ᱱᱮᱛᱟᱨ ᱫᱚ ᱵᱟᱠᱚ ᱵᱟᱸᱫᱮᱭᱮᱫ ᱜᱮᱭᱟ ᱛᱚ ᱾ ᱦᱟᱝ ᱾ ᱵᱟᱠᱚ ᱵᱟᱸᱫᱮᱭᱮᱫ ᱠᱷᱟᱡ ᱫᱚ ᱟᱫᱚ ᱱᱟᱦᱟᱜ ᱫᱚᱻ ᱤᱧᱦᱚ ᱦᱩᱰᱤᱧ ᱨᱮ ᱟᱞᱮᱭᱟᱜ ᱵᱟᱱᱫᱤ ᱫᱚᱦᱚ ᱱᱚᱦᱚᱭ ᱵᱟᱨᱭᱟ ᱢᱤᱫ ᱫᱷᱟᱣ ᱥᱮ ᱯᱟᱨᱦᱟᱭ ᱫᱤᱥᱟᱭᱟ ᱵᱟᱸᱫᱤ ᱞᱮᱫᱟ ᱠᱚ ᱟᱫᱚ ᱧᱮᱞ ᱫᱚᱧ ᱧᱮᱞ ᱠᱟᱫᱟ ᱵᱟᱸᱫᱤ ᱫᱚ᱾ ᱟᱫᱚ ᱚᱱᱟ ᱫᱚ ᱵᱟᱹᱧ ᱵᱟᱲᱟᱭᱟ ᱦᱟᱸᱜ ᱱᱟᱜ ᱠᱷᱟᱡ ᱵᱟᱸᱫᱤ ᱫᱚ ᱪᱮᱫ ᱞᱮᱠᱟ ᱠᱚ ᱪᱤᱠᱟᱹᱭᱟ ᱤᱧ ᱫᱚ ᱚᱱᱟ ᱫᱚ ᱵᱟᱹᱧ ᱵᱟᱲᱟᱭᱟ ᱚᱠᱟᱴᱷᱮᱱ ᱠᱚ ᱜᱚᱜᱚᱡᱟ ᱚᱱᱟ ᱦᱚᱸ ᱵᱟᱹᱧ ᱵᱟᱲᱟᱭᱟ᱾ ᱟᱫᱚ ᱤᱭᱟᱹ ᱟᱞᱮ ᱫᱚ ᱡᱚᱠᱷᱚᱱ ᱞᱮ ᱠᱤ ᱚᱱᱟ ᱦᱩᱲᱩ ᱠᱚᱞᱮ ᱫᱟᱞ ᱠᱮᱫᱟ ᱥᱮ ᱦᱩᱲᱩ ᱠᱚ ᱫᱟᱞ ᱠᱟᱛᱮᱫ ᱱᱮᱛᱟᱨ ᱫᱚ ᱵᱚᱥᱛᱟ ᱚᱱᱠᱟ ᱜᱮ ᱧᱟᱢᱚᱜ ᱠᱟᱱᱟ᱾ ᱠᱤᱨᱤᱧ ᱛᱮ᱾ ᱞᱟᱹᱴᱩ ᱞᱟᱹᱴᱩ ᱚᱱᱟ ᱵᱚᱥᱛᱟ ᱨᱮᱞᱮ ᱥᱟᱡᱟᱣ ᱡᱟᱣᱨᱟᱭᱟ᱾ ᱟᱨ ᱥᱟᱡᱟᱣ ᱠᱟᱛᱮᱫ ᱤᱭᱟᱹ ᱡᱚ- ᱵᱚᱞᱮ ᱛᱤᱠᱤᱭᱟ ᱚᱸᱰᱮ ᱠᱷᱚᱡᱞᱮ ᱩᱰᱩᱠᱟ ᱟᱨᱞᱮ ᱛᱤᱠᱤᱭᱟ ᱟᱨ ᱛᱤᱠᱤ ᱠᱟᱛᱮᱫ ᱚᱸᱰᱮ ᱚᱸᱰᱮ ᱠᱷᱟᱹᱨᱟᱹᱭ ᱨᱮᱜᱮ ᱠᱷᱟᱹᱨᱟᱹᱭ ᱨᱮᱜᱮ ᱱᱮᱛᱟᱨ ᱫᱚ ᱪᱩᱞᱦᱟᱹ ᱠᱚ ᱵᱮᱱᱟᱣ ᱦᱩᱭ ᱠᱟᱱᱟ ᱛᱚ᱾ ᱟᱫᱚ ᱚᱸᱰᱮ ᱜᱮᱞᱮ ᱛᱤᱠᱤᱭᱟ ᱚᱸᱰᱮ ᱥᱩᱨ ᱨᱮᱜᱮᱞᱮ ᱚᱱᱟ ᱤᱭᱟᱹ ᱠᱮᱫ ᱜᱤᱢ ᱩᱵ ᱠᱮᱫ ᱜᱮᱢ ᱟᱨ ᱮᱢ ᱥᱚᱸᱜᱮ-ᱥᱚᱸᱜᱮᱢ ᱛᱟᱥᱮ ᱡᱟᱣᱨᱟ ᱠᱮᱫ ᱜᱮ ᱟᱫᱚ ᱚᱱᱟ ᱟᱞᱟᱫᱟᱛᱮ᱾ ᱟᱫᱚ ᱛᱟᱣ ᱚᱱᱟ ᱠᱩ ᱞᱚᱞᱚ ᱜᱚᱥᱚ ᱵᱟᱲᱟ ᱠᱟᱛᱮᱫ ᱨᱚᱦᱚᱲ ᱵᱟᱲᱟ ᱠᱟᱛᱮᱫ ᱟᱫᱚ ᱚᱱᱟ ᱞᱟᱹᱴᱩ ᱵᱚᱥᱛᱟ ᱨᱮᱜᱮ ᱞᱮ ᱠᱷᱩᱞᱰᱩ ᱡᱟᱣᱨᱟᱭᱟ ᱟᱨ ᱮᱠᱟᱞᱛᱮ ᱦᱩᱲᱩ- ᱞᱮ ᱩᱰᱩᱝᱟ ᱟᱨ ᱱᱮᱛᱟᱨ ᱫᱚ ᱦᱟᱱᱮ ᱚᱲᱟᱜ ᱨᱮᱠᱚ ᱦᱩᱲᱩᱝ ᱮᱫᱟ ᱛᱚ ᱚᱲᱟᱜ ᱨᱮ ᱜᱟᱹᱰᱤ ᱠᱚ ᱚᱲᱟᱜ ᱨᱮ ᱦᱩᱲᱩᱝ ᱢᱤᱥᱤᱱ ᱠᱩᱠᱩ ᱟᱹᱜᱩᱭ ᱮᱫᱟ᱾ ᱟᱫᱚ ᱚᱲᱟᱜ ᱨᱮᱜᱮᱞᱮ ᱦᱩᱲᱩᱝ ᱠᱮᱫ ᱜᱤ᱾
ᱦᱮᱸ ᱚᱲᱟᱜ ᱨᱮ ᱦᱳᱲᱳᱞᱮ ᱢᱮᱥᱤ ᱠᱚ ᱟᱹᱜᱩᱭ ᱮᱫᱟ ᱟᱯᱮ ᱚᱱᱛᱮ᱾
ᱦᱮᱸ
ᱦᱚᱸ ᱪᱮᱫ ᱛᱮᱠᱚ ᱟᱹᱜᱩᱭ ᱮᱫᱟ ᱚᱱᱟ ᱫᱚ᱾
ᱟᱫᱚ ᱚᱱᱟ ᱜᱟᱹᱰᱤ ᱛᱮ᱾
ᱚ ᱦᱚᱸ ᱟᱹᱰᱤ ᱥᱩᱵᱤᱫᱷᱟ ᱫᱚ ᱛᱟᱦᱚᱞᱮ ᱵᱚᱱᱫᱮ ᱫᱚ᱾ ᱛᱟᱦᱚᱞᱮ ᱦᱩᱲᱩ ᱦᱩᱲᱩᱝ ᱞᱟᱹᱜᱤᱫ ᱫᱚ ᱟᱯᱮ ᱫᱚ ᱦᱩᱲᱩ ᱦᱩᱲᱩᱝ ᱞᱟᱹᱜᱤᱫ ᱫᱚ ᱟᱯᱮ ᱫᱚ ᱵᱟᱦᱨᱮ ᱫᱚ ᱪᱟᱞᱟᱣ ᱵᱟᱝ ᱞᱟᱜᱟᱣ ᱯᱮᱭᱟ ᱵᱟᱝ᱾ ᱟᱞᱮ ᱫᱚ ᱡᱮᱢᱚᱱ ᱦᱳᱲᱳ ᱦᱩᱲᱩᱝ ᱞᱟᱹᱜᱤᱫ ᱫᱚ ᱟᱞᱮ ᱚᱸᱰᱮ ᱠᱷᱚᱱᱟᱜ ᱫᱚ ᱢᱟᱱᱮ ᱵᱤᱥᱤ ᱫᱚ ᱵᱟᱝ ᱥᱟᱺᱜᱤᱧᱟ ᱥᱩᱨ ᱜᱮᱭᱟ᱾ ᱠᱟ ᱵᱤᱨ ᱯᱚᱨᱚᱢ ᱞᱮᱠᱷᱟᱱ ᱜᱮ ᱵᱤᱨ ᱵᱟᱠᱚ ᱞᱟᱹᱭᱟ ᱰᱩᱯᱠᱟᱹ ᱟᱨᱠᱤ᱾ ᱰᱩᱯᱠᱟᱹ ᱯᱟᱨᱚᱢ ᱞᱮᱠᱷᱟᱱ ᱜᱮ ᱟᱞᱮ ᱫᱚ ᱚᱸᱰᱟ ᱦᱩᱲᱩ ᱞᱟᱹᱦᱩᱫ ᱢᱮᱥᱤᱱ ᱮᱢ ᱧᱟᱢᱟ ᱦᱮᱸᱥᱮ ᱟᱞᱮ ᱱᱚᱱᱚᱛᱮ ᱫᱚ᱾
ᱳ ᱟᱨᱚ ᱟᱨ ᱵᱟᱠᱷᱟᱡ ᱫᱚ ᱩᱱᱤ ᱡᱩᱫᱤ ᱩᱱᱠᱩ ᱵᱟᱠᱚ ᱩᱱᱤᱠᱩ ᱡᱩᱫᱤ ᱵᱟᱠᱚ ᱟᱹᱜᱩᱭᱟ ᱛᱟᱦᱚᱞᱮ ᱫᱟᱜ ᱫᱚᱞᱮ ᱱᱚᱝᱠᱟᱭᱟ᱾ ᱚᱱᱟ ᱵᱚᱥᱛᱟ ᱨᱮᱞᱮ ᱚᱱᱟ ᱦᱚᱯᱚᱱ ᱦᱚᱯᱚᱱ ᱵᱚᱥᱛᱟ ᱩᱱᱠᱩ ᱩᱫᱞᱮ ᱡᱮᱥᱟᱨ ᱵᱚᱥᱛᱟ ᱱᱮᱛᱟᱨ ᱫᱚ ᱠᱤᱨᱤᱧ ᱛᱮ ᱧᱟᱢᱚᱜ ᱠᱟᱱᱟ᱾ ᱤᱱᱟᱹ ᱠᱚ ᱵᱚᱥᱛᱟ ᱠᱚᱛᱮ ᱚᱱᱟ ᱠᱚ ᱵᱚᱥᱛᱟ ᱠᱟᱛᱮ ᱞᱮ ᱤᱫᱤᱭᱟ ᱠᱟᱲᱟ ᱜᱟᱹᱰᱤ ᱛᱮ, ᱟᱫᱚ ᱚᱱᱮᱞᱮ ᱤᱭᱟᱹ ᱚᱱᱟ ᱵᱟᱡᱟᱨ ᱥᱩᱨ ᱨᱮ ᱚᱸᱰᱮ ᱦᱩᱲᱩ ᱨᱩᱦᱩᱜ ᱢᱤᱥᱤᱱ ᱢᱮᱱᱟᱜ-ᱟ᱾
ᱦᱩᱸ
ᱟᱫᱚ ᱚᱸᱰᱮᱞᱮ ᱤᱫᱤᱭᱟ ᱠᱟᱰᱟ ᱜᱟᱹᱰᱤ ᱛᱮ᱾